ᱮᱦᱮᱥ
ᱨᱚᱲ ᱠᱚ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾ ᱦᱮᱸ ᱥᱟᱹᱜᱩᱱ ᱥᱤᱸᱜᱟᱹᱲ?
ᱦᱳᱭ ᱥᱟᱹᱜᱩᱱ ᱥᱤᱜᱟᱹᱲ, ᱛᱚ ᱱᱟᱯᱟᱭ ᱵᱟᱲᱟ ᱜᱮᱛᱚ?
ᱟᱨᱟᱢ ᱜᱮ?
ᱤᱧ ᱦᱚᱸ ᱦᱟᱸᱜ, ᱵᱷᱽᱟᱞᱮ ᱜᱮ ᱢᱤᱱᱟᱹᱧᱟ᱾ ᱟᱫᱚ ᱛᱮᱦᱤᱧ ᱫᱚ ᱟᱵᱚ ᱞᱟᱭᱚᱝ ᱤᱫᱤ ᱠᱟᱛᱮᱫ ᱞᱟᱝ ᱜᱟᱞᱚᱪᱟ?
ᱦᱳᱭ, ᱦᱮᱸ ᱦᱮᱸ ᱜᱟᱞᱚᱪ ᱞᱮᱠᱷᱟᱱ ᱜᱮᱞᱟᱝ? ᱞᱟᱭᱚᱝ ᱨᱮᱜᱮᱛᱚ ᱢᱮᱱᱟᱜ ᱵᱚᱱᱟ᱾ ᱛᱟᱦᱞᱮ ᱞᱟᱭᱚᱝ ᱱᱤᱭᱮ ᱠᱟᱹᱴᱤᱡ ᱞᱟᱝ ᱞᱟᱹᱭ ᱞᱮᱠᱷᱟᱱ ᱜᱮ ᱵᱷᱟᱹᱜᱤᱜᱼᱟ ᱾
ᱦᱳᱭ ᱛᱚ᱾
ᱦᱮᱸ ᱩᱱᱫᱚ ᱛᱟᱦᱚᱞᱮ, ᱟᱢᱜᱮ ᱢᱟ ᱮᱦᱚᱵ ᱜᱚᱫ ᱛᱟᱞᱟᱝ ᱢᱮ?
ᱟᱪᱪᱷᱟ
ᱪᱮᱫ ᱞᱮᱠᱟ ᱱᱤᱛᱚᱜ ᱢᱟᱱᱮ, ᱞᱟᱦᱟᱛᱮ ᱪᱮᱫ ᱞᱮᱠᱟ ᱛᱟᱦᱮᱸ ᱞᱮᱱᱟ ᱟᱨ ᱱᱤᱛᱚᱜ ᱪᱮᱫ ᱞᱮᱠᱟ ᱢᱮᱱᱟᱜ ᱟᱠᱟᱜᱼᱟ?
ᱪᱮᱞ ᱞᱮᱠᱟᱢ ᱞᱟᱹᱭ ᱠᱮᱜᱼᱟ?
ᱦᱳᱭ ᱞᱟᱹᱭᱮᱫ ᱟᱹᱧ ᱡᱮ, ᱞᱟᱦᱟᱛᱮ ᱪᱮᱫᱞᱮᱠᱟ ᱛᱟᱦᱮᱸ ᱠᱟᱱᱟ, ᱟᱨ ᱱᱤᱛᱚᱜ ᱪᱮᱫᱞᱮᱠᱟ ᱦᱩᱭᱩᱼᱜ ᱠᱟᱱᱟ ᱾ ᱟᱨᱚ ᱪᱮᱞ ᱚᱱᱠᱟ ᱦᱩᱭ ᱫᱟᱲᱮᱭᱟᱜᱼᱟ ᱾ ᱚᱱᱟ ᱠᱚ ᱠᱟᱹᱴᱤᱡ ᱮᱢ ᱞᱟᱹᱭ ᱞᱮᱛᱟᱞᱟᱝ ᱠᱷᱟᱱ ᱱᱟᱯᱟᱭ ᱠᱚᱜᱼᱟ?
ᱟᱹᱰᱤ ᱱᱟᱯᱟᱭ ᱠᱩᱯᱞᱤ ᱵᱮᱱ ᱫᱚᱦᱚᱸ ᱟᱠᱟᱜᱼᱟ ᱾ ᱞᱟᱦᱟᱛᱮ ᱡᱟᱦᱟᱸ ᱞᱟᱭᱚᱝ ᱛᱟᱦᱮᱸ ᱠᱟᱱᱟ᱾ ᱛᱚ ᱦᱟᱸᱜ ᱱᱮᱛᱟᱨ ᱫᱚ ᱟᱨᱠᱤ ᱚᱱᱟ ᱠᱷᱚᱱᱟᱜ ᱫᱚ ᱵᱚᱫᱚᱞ ᱟᱠᱟᱱᱟ᱾ ᱵᱤᱫᱟᱭ ᱞᱟᱦᱟ ᱛᱮᱫᱚ ᱟᱨᱠᱤ, ᱥᱮᱲᱟ - ᱥᱮᱲᱟ ᱫᱟᱨ ᱠᱚ ᱛᱟᱦᱮᱸ ᱠᱟᱱᱟ᱾ ᱟᱨ ᱱᱤᱛᱚᱜ ᱫᱚ ᱠᱚ ᱠᱚ ᱵᱟᱠᱟᱣ-ᱟ᱾ ᱥᱮ ᱵᱤᱨ ᱠᱚᱦᱚᱸ ᱱᱤᱛᱚᱜ ᱫᱚ ᱦᱟᱸᱜ ᱢᱟᱜ ᱯᱷᱟᱰᱟ ᱪᱟᱵᱟ ᱮᱫᱟ ᱠᱚ᱾ ᱵᱮᱠᱜᱨᱟᱣᱩᱱᱰ ᱦᱚᱸ ᱟᱸᱡᱚᱢᱚᱜ ᱠᱟᱱᱟ᱾
ᱦᱚᱸ ᱦᱚᱸ ᱦᱮᱸ ᱫᱚᱢᱮ ᱜᱟᱹᱰᱤ ᱜᱷᱚᱲᱟ ᱠᱚ ᱪᱟᱞᱟᱜ ᱠᱟᱱᱟ ᱛᱚ ᱟᱫᱚ ᱚᱱᱟ ᱠᱷᱟᱹᱛᱤᱨ ᱜᱮ᱾ ᱱᱚᱝᱠᱟ ᱟᱸᱡᱚᱢ ᱜᱚᱫᱚᱜ ᱠᱟᱱᱟ᱾
ᱚᱸᱻ
ᱦᱚᱭ ᱱᱤᱛᱚᱜ ᱟᱸᱡᱚᱢᱚᱜ ᱠᱟᱱ ᱛᱤᱧᱟ?
ᱦᱮᱸ ᱟᱡᱚᱢᱚᱜ ᱠᱟᱱᱟ᱾
ᱦᱳᱭ ᱵᱮᱠᱜᱨᱟᱣᱩᱱᱰ ᱠᱚ ᱡᱟᱦᱟᱱᱟᱜ ᱠᱷᱟᱱ ᱟᱸᱡᱚᱢᱚᱜ ᱠᱟᱱᱟ ᱫᱚᱢᱮ᱾
ᱚᱝᱠᱟᱢᱟ ᱦᱚᱭ ᱞᱮᱠᱟ ᱟᱸᱡᱚᱢᱚᱜ ᱠᱟᱱᱟ ᱾ ᱱᱤᱛᱚᱜ ᱫᱚᱦᱚᱸ ᱚᱱᱛᱚ ᱛᱚ ᱡᱟᱦᱟᱸᱧ ᱞᱟᱹᱭᱮᱫ ᱠᱟᱱ ᱛᱟᱦᱮᱱᱟ ᱡᱮ ᱞᱟᱦᱟ ᱛᱮᱫᱚ ᱟᱨᱠᱤ ᱥᱟᱱᱟ ᱥᱮᱟᱱᱟ ᱫᱟᱨᱮ ᱛᱟᱦᱮᱸ ᱠᱟᱱᱟ᱾ ᱦᱮᱞᱳ, ᱛᱚ
ᱞᱟᱦᱟ ᱛᱮᱫᱚ ᱟᱨᱠᱤ ᱥᱮᱬᱟᱸ ᱥᱮᱬᱟᱸ ᱵᱤᱨ ᱠᱚ ᱛᱟᱦᱮᱸ ᱠᱟᱱᱟ ᱱᱮᱛᱟᱨ ᱫᱚ ᱦᱟᱸᱜ ᱢᱟᱱᱢᱤ ᱠᱚᱵᱚᱱ ᱡᱟᱹᱥᱛᱤ ᱤᱫᱤᱜ ᱠᱟᱱᱛᱮ ᱠᱚᱭᱟ ᱛᱟᱦᱮᱱ ᱞᱟᱹᱜᱤᱫ ᱛᱮ ᱚᱲᱟᱜ ᱵᱮᱱᱟᱣ ᱞᱟᱹᱜᱤᱫ ᱛᱮ ᱵᱤᱨ ᱠᱚᱠᱚ ᱢᱟᱜᱼᱟ ᱥᱮ ᱢᱟᱹᱱᱢᱤ ᱠᱚ ᱡᱟᱹᱥᱛᱤ ᱞᱮᱱᱠᱷᱟᱱ ᱡᱚᱢᱟᱜ ᱨᱮᱱᱟᱜ ᱪᱟᱦᱤᱫᱟ ᱦᱚᱸ ᱵᱟᱹᱲᱛᱤ
ᱵᱟᱝ ᱥᱮ ᱦᱳᱭ, ᱦᱮᱸ ᱟᱨ ᱡᱩᱫᱤ ᱢᱟᱹᱱᱢᱤ ᱠᱚ ᱡᱟᱹᱥᱛᱤ ᱞᱮᱱᱠᱷᱟᱱ ᱟᱨ ᱠᱤ ᱡᱚᱢᱟᱜ ᱛᱮᱦᱮᱧ ᱛᱟᱞᱦᱮ ᱵᱟᱲᱛᱤᱼᱟ ᱚᱱᱟ ᱠᱷᱟᱹᱛᱤᱨ ᱛᱮ ᱟᱢ ᱵᱟᱹᱫ ᱠᱷᱮᱛ ᱵᱮᱱᱟᱣ ᱞᱟᱹᱜᱤᱫ ᱫᱟᱨᱮ ᱠᱚ ᱦᱳᱭ᱾
ᱦᱟᱸᱜ ᱠᱟᱨᱠᱷᱟᱱᱟ ᱠᱚᱠᱚ ᱵᱮᱱᱟᱣ ᱮᱫ ᱡᱟᱦᱟ ᱫᱟᱨᱮ ᱠᱚ ᱢᱟᱜᱚᱜ ᱠᱟᱱᱟ ᱥᱮ ᱵᱤᱨ ᱠᱚ ᱡᱟᱹᱜᱽ ᱩᱡᱟᱲᱮᱜᱼᱟ ᱟᱨ ᱱᱚᱛᱮ ᱞᱟᱦᱟᱛᱮ ᱠᱷᱚᱱᱟᱜ ᱟᱨᱠᱤ ᱯᱞᱟᱥᱴᱤᱠ ᱵᱮᱵᱚᱦᱟᱨ ᱫᱚ ᱦᱟᱸᱜ ᱱᱤᱛᱚᱜ ᱫᱚ ᱵᱟᱹᱲᱛᱭ ᱟᱠᱟᱱᱟ᱾
ᱦᱳᱭ ᱟᱫᱚ ᱢᱤᱫ ᱠᱟᱛᱷᱟ ᱛᱮ ᱞᱟᱹᱭ ᱞᱮᱠᱷᱟᱱ ᱟᱨ ᱫᱟᱨᱮ ᱠᱚ ᱵᱚ ᱡᱤᱵᱽᱼᱡᱤᱭᱟᱹᱞᱤ ᱠᱚ ᱪᱮᱬᱮ ᱪᱤᱯᱨᱩᱡ ᱠᱚ ᱡᱷᱚᱛᱚ ᱟᱫ ᱪᱟᱵᱟᱜ ᱠᱟᱱᱟ ᱵᱟᱝ ᱥᱮ᱾ ᱟᱨ ᱱᱚᱜᱼᱚᱭ ᱡᱮ ᱦᱟᱹᱛᱤ ᱠᱚ ᱠᱚ ᱦᱤᱡᱩᱜ ᱠᱟᱱᱟ ᱛᱟᱦᱚᱞᱮ ᱚᱱᱮ ᱡᱮ ᱢᱟᱨᱟᱝ ᱢᱟᱨᱟᱝ ᱫᱟᱨᱮ ᱫᱷᱤᱨᱤ ᱠᱚ ᱫᱟᱨᱮ ᱠᱚᱵᱚᱱ ᱢᱟᱜ ᱜᱤᱰᱤ ᱠᱟᱜ ᱠᱟᱱᱟ᱾ ᱢᱟᱱᱮ ᱡᱷᱚᱯ ᱡᱷᱟᱲ ᱠᱚ ᱞᱟᱴᱟ ᱠᱚ ᱟᱫᱚ ᱚᱱᱟ ᱠᱷᱟᱹᱛᱤᱨ ᱜᱮ ᱦᱩᱭᱩᱜ ᱠᱟᱱᱟ ᱦᱟᱹᱛᱤ ᱫᱚ ᱫᱚᱢᱮ ᱟᱵᱚ ᱚᱲᱟᱜ ᱛᱮᱠᱚ ᱦᱮᱡ ᱟᱵᱚᱱ ᱠᱟᱱᱟ᱾ ᱟᱨ ᱱᱚᱜᱼᱚᱭ ᱚᱲᱟᱜ ᱠᱚᱨᱮ ᱚᱲᱟᱜ ᱠᱚ ᱠᱷᱛᱤ ᱠᱷᱚᱛᱤᱭᱮᱜᱼᱟ ᱥᱮ ᱦᱚᱲ ᱠᱚᱠᱚ ᱠᱷᱚᱛᱤᱭᱮᱫ ᱠᱚᱣᱟ ᱟᱨ ᱱᱚᱜᱼᱚᱭ ᱵᱟᱲᱜᱮ ᱠᱚᱨᱮᱜ ᱵᱟᱲᱜᱮ ᱠᱚᱨᱮᱱᱟᱜ ᱦᱚᱸ ᱡᱟᱦᱟᱸ ᱠᱚ ᱠᱷᱚ ᱛᱤ ᱫᱟ ᱵᱟᱹᱫᱽ ᱨᱮᱱᱟᱜ ᱦᱚᱸ ᱠᱚ ᱠᱷᱚᱛᱤᱭᱜᱼᱟ᱾
ᱦᱮᱸ ᱛᱚ ᱱᱚᱣᱟ ᱫᱚ ᱦᱟᱸᱜ ᱟᱵᱚ ᱱᱚᱜᱼᱚᱭ ᱵᱤᱨ ᱠᱚ ᱵᱚᱱ ᱢᱟᱜ ᱯᱷᱟᱫᱟᱭᱮᱫ ᱛᱮ ᱥᱮ ᱚᱱᱠᱟ ᱫᱟᱨᱮ ᱨᱮᱱᱟᱜ ᱥᱟᱠᱟᱢ ᱠᱚ ᱨᱚᱦᱚᱲᱚᱜ ᱠᱟᱱᱟ ᱟᱨ ᱡᱩᱫᱤ ᱡᱟᱦᱟᱸᱭ ᱦᱚᱲ ᱥᱮᱱ ᱠᱟᱛ ᱛᱮ ᱚᱱᱟ ᱥᱮᱸᱜᱞᱮ ᱫᱷᱚᱨᱟ ᱦᱚᱴᱭᱟᱫᱟ ᱛᱚ ᱱᱚᱝᱠᱟ ᱠᱟᱛᱮ ᱦᱚᱸ ᱵᱤᱨ ᱦᱟᱸᱜ ᱱᱚᱥᱴᱚ ᱛᱚ ᱚᱱᱟ ᱛᱚ ᱩᱱᱠᱩᱣᱟᱜ ᱚᱲᱟᱜ ᱫᱩᱣᱟᱹᱨᱮᱢ ᱱᱚᱥᱴᱚᱭ ᱠᱷᱟᱡ ᱫᱚ ᱦᱟᱸᱜ ᱩᱱᱠᱩ ᱫᱚ ᱚᱠᱟ ᱥᱮᱫ ᱠᱚ ᱪᱟᱞᱟᱜᱼᱟ ᱛᱚ ᱩᱱᱠᱩ ᱫᱚ ᱟᱵᱚ ᱚᱲᱟᱜ ᱥᱮᱫ ᱠᱚ ᱦᱤᱡᱩᱜ ᱠᱟᱱᱟ ᱟᱨ ᱟᱵᱚᱣᱟᱜ ᱜᱮ ᱱᱟᱱᱟᱦᱩᱱᱟᱹᱨ ᱡᱤᱱᱤᱥ ᱠᱩᱠᱩ ᱠᱚ ᱠᱷᱚᱛᱤᱭᱮᱫ ᱛᱟᱵᱚ ᱟᱨᱠᱤ᱾
ᱦᱳᱭ ᱦᱳᱭ ᱟᱨ ᱱᱚᱜᱼᱚᱭ ᱡᱮᱢᱚᱱ ᱤᱭᱟᱹ ᱩᱱᱟᱹᱜ ᱫᱤᱱ ᱫᱚ ᱧᱮᱞᱚᱜ ᱠᱟᱱ ᱛᱟᱦᱮᱸᱫ ᱠᱚ ᱫᱚᱢᱮ ᱪᱮᱬᱮ ᱪᱩᱯᱲᱩᱡ ᱠᱚᱠᱚ ᱧᱮᱞᱚᱜ ᱠᱟᱱ ᱱᱤᱛᱚᱜ ᱫᱚ ᱟᱫ ᱪᱟᱵᱟ ᱦᱟᱠᱟᱱ ᱞᱮᱠᱟ ᱜᱮᱠᱚ ᱵᱟ ᱥᱮ?
ᱦᱩᱸ᱾
ᱦᱟᱸ ᱾ ᱟᱫᱚ ᱚᱱᱟ ᱠᱚ ᱚᱸ ᱪᱮᱫ ᱞᱮᱠᱟ ᱛᱮᱵᱚᱱ ᱴᱷᱤᱠᱼᱟ, ᱚ-
ᱨᱚᱲ ᱦᱟᱸᱜ ᱚᱸᱠᱟ᱾
ᱟᱨ ᱟᱸ ᱪᱮᱫ ᱠᱚ ᱪᱤᱠᱟᱹ ᱦᱩᱭᱩᱜᱼᱟ? ᱦᱮᱸ ᱨᱚᱲ ᱵᱟᱝ ᱟᱸᱡᱚᱢᱚᱜ ᱠᱟᱱ ᱛᱤᱧᱟᱹ?
ᱦᱮᱸ ᱟᱸᱡᱚᱢᱚᱜ ᱠᱟᱱ ᱜᱮᱭᱟ ᱱᱤᱛᱚᱜ ᱫᱚ, ᱛᱚ ᱚᱱᱟ ᱞᱟᱹᱜᱤᱫ ᱛᱮᱫᱚ ᱟᱵᱚ ᱫᱚ ᱱᱤᱛᱚᱜ ᱫᱚ ᱦᱟᱸᱜ ᱫᱟᱨᱮ ᱠᱚᱵᱚᱱ ᱢᱟᱜ-ᱮᱫ ᱠᱟᱱᱟ ᱛᱚ ᱚᱱᱟ ᱫᱚ ᱦᱟᱸᱜ ᱦᱚᱱᱟ ᱦᱩᱱᱟᱹᱨ ᱠᱟᱹᱢᱤ ᱨᱮᱵᱚᱱ ᱞᱟᱜᱟᱣᱮᱫ ᱠᱷᱟᱹᱛᱤᱨ ᱜᱮᱵᱚᱱ ᱢᱟᱜ-ᱮᱫᱟ, ᱛᱚ ᱡᱟᱦᱟᱸ ᱛᱤᱱᱟᱹᱜ ᱟᱵᱚ ᱫᱚᱨᱠᱟᱨ ᱟᱵᱚᱱᱟ ᱤᱱᱟᱹᱜ ᱜᱮ ᱢᱟᱜᱼᱟ, ᱟᱹᱛᱷᱟᱹᱲᱤ ᱵᱟᱝ ᱵᱚᱱ ᱢᱟᱜ ᱜᱤᱰᱤ ᱠᱟᱜᱼᱟ, ᱡᱩᱫᱤ ᱢᱤᱫᱴᱟᱝ ᱫᱟᱨᱮ ᱵᱚᱱ ᱢᱟᱜ ᱞᱮᱠᱷᱟᱱ ᱫᱚ ᱟᱨᱠᱤ ᱯᱮᱭᱟ ᱫᱟᱨᱮ ᱵᱚᱱ ᱨᱚᱦᱚᱭᱟ ᱦᱟᱸᱜ, ᱛᱚ ᱱᱚᱝᱠᱟ ᱠᱟᱛᱮ ᱦᱟᱸᱜ ᱫᱟᱨᱮ ᱫᱚ ᱵᱟᱧᱪᱟᱣ ᱛᱟᱦᱮᱸᱱ ᱛᱟᱵᱚ ᱟᱨᱠᱤ ᱥᱮ ᱵᱤᱨ ᱠᱚᱦᱚᱸ ᱵᱟᱧᱪᱟᱣ ᱛᱟᱦᱮᱸᱱᱟ᱾
ᱦᱳᱭ ᱦᱳᱭ ᱮᱠᱫᱚᱢ ᱟᱹᱰᱤ, ᱟᱹᱰᱤ ᱱᱟᱯᱟᱭ ᱠᱟᱛᱷᱟᱢ ᱞᱟᱹᱭ ᱠᱟᱜᱼᱟ ᱟᱨ ᱚᱱᱟᱜᱮ ᱮᱸ ᱟᱸ ᱛᱟᱦᱮᱞᱮ ᱫᱤᱥᱚᱢ ᱦᱚᱲ ᱥᱮ ᱟᱹᱛᱩ ᱦᱚᱲ ᱥᱮ ᱚᱱᱟ ᱟᱹ ᱯᱩᱲᱥᱤ ᱠᱚᱨᱮᱱ ᱦᱚᱲ ᱠᱚ ᱳᱸ ᱚᱱᱟ ᱫᱚ ᱦᱩᱭᱩᱜ ᱠᱟᱱᱟ ᱢᱤᱫᱴᱟᱹᱝ ᱢᱤᱫᱴᱟᱹᱝ ᱞᱟᱹᱭ ᱵᱩᱡᱷᱟᱹᱣ ᱣᱟᱠᱚ ᱠᱷᱟᱱ ᱛᱟᱦᱚᱞᱮ ᱱᱟᱯᱟᱭᱚᱜᱼᱟ, ᱛᱚᱵᱮ ᱟᱱᱟᱜ ᱜᱮ ᱦᱩᱭᱩᱜ ᱠᱟᱱᱟ ᱟᱵᱚ ᱞᱟᱭᱚᱝ ᱡᱤᱭᱟᱹᱲ ᱵᱚᱱ ᱫᱚᱦᱚ ᱫᱟᱲᱮᱭᱟᱜᱼᱟ᱾
ᱦᱳᱭ ᱟᱨ ᱡᱟᱦᱟᱸ ᱞᱟᱦᱟ ᱛᱮᱫᱚ ᱦᱟᱸᱜ ᱚᱸᱠᱟ ᱜᱟᱹᱰᱤ ᱜᱷᱚᱬᱟ ᱠᱚ ᱵᱟᱝ ᱛᱟᱦᱮᱸ ᱠᱟᱱ ᱛᱮ ᱟᱨᱠᱤ ᱞᱟᱭᱚᱝ ᱠᱚ ᱵᱷᱟᱜᱮ ᱛᱟᱦᱮᱸ ᱠᱟᱱᱟ ᱟᱨ ᱱᱤᱛᱚᱜ ᱫᱚ ᱦᱟᱸᱜ ᱱᱚᱜᱼᱚᱭ ᱜᱟᱹᱰᱤ ᱜᱷᱚᱲᱟ ᱠᱚ ᱟᱢᱫᱟᱣᱟᱠᱟᱱ ᱠᱟᱹᱴᱤᱡ ᱛᱮ ᱚᱱᱟ ᱠᱚᱨᱮᱱᱟᱜ ᱫᱷᱩᱣᱟᱺ ᱠᱚᱛᱮ ᱦᱚᱸ ᱟᱨᱠᱤ ᱞᱟᱭᱚᱱ ᱫᱩᱥᱚᱱ ᱫᱟᱲᱤᱜ ᱠᱟᱱᱟ, ᱥᱮ ᱢᱟᱹᱭᱞᱟᱹᱜ ᱠᱟᱱᱟ, ᱟᱹᱵᱟᱨ ᱱᱤᱛᱟᱨ ᱮᱸ ᱫᱟᱜ ᱵᱚᱱ ᱵᱟᱹᱲᱤᱡᱮᱜ ᱠᱷᱟᱹᱛᱤᱨ ᱛᱮᱦᱚᱸ ᱞᱟᱭᱚᱝ ᱵᱟᱹᱲᱤᱡᱚᱜ ᱠᱟᱱᱟ, ᱡᱮᱢᱚᱱ ᱫᱟᱜ ᱨᱮ ᱟᱵᱚ ᱡᱟᱦᱟᱸ ᱜᱟᱹᱭ ᱰᱟᱺᱜᱽᱨᱟ ᱠᱚᱵᱚᱱ ᱟᱹᱨᱩᱵ ᱣᱮᱵ ᱠᱚᱣᱟ ᱚᱸᱠᱟ ᱠᱷᱟᱹᱛᱤᱨ ᱛᱮᱦᱚᱸ ᱫᱟᱜ ᱵᱟᱹᱰᱤᱡᱚᱜ ᱠᱟᱱᱟ ᱟᱨᱠᱤ᱾
ᱦᱳᱭ᱾ ᱚᱱᱟ ᱚᱱᱟ ᱠᱚᱜᱮ ᱢᱟᱱᱮᱜ ᱮᱸ ᱚᱱᱟ ᱠᱚ ᱟᱹᱰᱤ ᱵᱟᱹᱲᱤᱡ ᱚᱨᱥᱚᱝ ᱧᱮᱞᱚᱜ ᱠᱟᱱᱟ ᱵᱟᱝ ᱥᱮ᱾
ᱦᱩᱸ ᱦᱩᱸ ᱟᱨ ᱱᱤᱛ
ᱟᱸ, ᱦᱮᱸ ᱢᱮᱱ ᱧᱮᱞᱚᱜ ᱠᱟᱱ ᱜᱮᱭᱟ ᱢᱮᱱᱟᱜ ᱟᱠᱟᱫ ᱧᱮᱞᱚᱜ ᱠᱟᱱ ᱜᱮᱭᱟ, ᱢᱮᱱᱟᱜ ᱠᱟᱜ ᱜᱮᱭᱟ, ᱟᱞᱮᱭᱟᱜ ᱦᱳᱭ ᱟᱞᱮ ᱚᱲᱟᱜ ᱨᱮᱜᱮ ᱢᱮᱱᱟᱜ ᱟᱠᱟᱜ ᱰᱟᱺᱜᱽᱨᱤ ᱜᱟᱹᱰᱤ ᱢᱮᱱᱟᱜ ᱟᱠᱟᱜ ᱜᱮᱭᱟ᱾
ᱟᱞᱮ ᱫᱚ ᱚᱱᱟ ᱛᱮᱜᱮᱸᱼᱜ ᱡᱟᱦᱟᱸ ᱛᱤᱱᱟᱹᱜ ᱚᱱᱟ ᱦᱩᱲᱩ ᱠᱚ ᱚᱸ ᱚᱱᱟ ᱰᱟᱺᱜᱽᱨᱤ ᱜᱟᱹᱰᱤ ᱛᱮᱜᱮ ᱞᱮ ᱥᱟᱜᱟᱲ ᱜᱮᱭᱟ᱾
ᱟᱞᱮ ᱫᱚ ᱦᱚᱝ ᱚᱸᱠᱟ ᱟᱞᱮ ᱟᱹᱛᱩ ᱫᱚᱢ ᱰᱟᱺᱜᱽᱨᱤ ᱜᱩᱰᱤ ᱫᱚ ᱳᱭ ᱵᱟᱹᱱᱩᱜ ᱠᱳᱫᱳ ᱛᱚ ᱢᱤᱫ ᱚᱲᱟᱜ ᱨᱮᱜᱮ ᱢᱮᱱᱟᱜ-ᱟ᱾ ᱛᱚ ᱱᱮᱛᱟᱨ ᱫᱚ ᱦᱟᱸᱜ ᱴᱮᱠᱱᱳᱞᱚᱡᱤ ᱡᱩᱜᱽ ᱨᱮ ᱱᱤᱛᱚᱜ ᱫᱚ ᱱᱟᱱᱟ-ᱦᱩᱱᱟᱹᱨ ᱢᱮᱥᱤᱱ ᱛᱩᱫ ᱠᱟᱱ ᱛᱮ ᱥᱮ ᱰᱟᱺᱜᱽᱨᱤ ᱦᱚᱸ ᱵᱟᱝᱠᱚ ᱟᱹᱥᱩᱞᱮᱫ ᱠᱚᱣᱟ ᱥᱤᱭᱳᱜ ᱞᱟᱹᱜᱤᱫ ᱛᱮ᱾ ᱚᱱᱟ ᱴᱨᱟᱠᱴᱚᱨ ᱠᱚ ᱵᱮᱵᱷᱚᱨᱮᱜᱼᱟ, ᱟᱵᱟᱨ ᱴᱮᱠᱴᱚᱨ ᱛᱮᱜᱮ ᱦᱟᱸᱜ ᱦᱩᱲᱩ ᱠᱚᱦᱚᱸ ᱠᱚ ᱜᱮᱢᱮᱨᱮᱜᱼᱟ, ᱛᱚ ᱚᱱᱟ ᱠᱷᱟᱹᱛᱤᱨ ᱛᱮ ᱦᱟᱸᱜ ᱰᱟᱺᱜᱽᱨᱤ ᱠᱚᱦᱚᱸ ᱵᱟᱝ ᱠᱚ ᱟᱥᱩᱞᱮᱜ ᱠᱚᱣᱟ ᱞᱮ ᱟᱞᱮ ᱥᱮᱫ ᱫᱚ ᱟᱨᱠᱤ᱾
ᱦᱳᱭ᱾ ᱟᱞᱮᱥᱮᱫ ᱫᱚ ᱚᱱᱠᱟ ᱟ ᱟᱞᱮ ᱫᱚᱞᱮ ᱟᱹᱥᱩᱞ ᱟᱠᱟᱫ ᱠᱚᱜᱮᱭᱟ᱾ ᱢᱟᱱᱮ ᱟᱞᱮ ᱟᱛᱩ ᱥᱮᱫ ᱫᱚ ᱧᱮᱞᱚᱜ ᱠᱟᱱ ᱜᱮᱭᱟ ᱚᱱᱠᱟ
ᱢᱟᱱᱮ ᱯᱷᱤᱯᱴᱤ ᱯᱷᱤᱯᱴᱤ ᱢᱮᱱᱟᱜ ᱠᱜ-ᱟ ᱟᱫᱷᱟᱱ ᱦᱚᱲ ᱚᱲᱟᱜ ᱨᱮ ᱦᱮᱱᱟᱜ ᱟᱠᱟᱫ ᱠᱚ ᱜᱮᱭᱟ ᱰᱟᱝᱨᱤ᱾ ᱟᱫᱚ ᱟᱹᱰᱤᱜᱟᱱ ᱦᱚᱲ ᱚᱲᱟᱜ ᱨᱮ ᱵᱟᱹᱱᱩᱜ ᱠᱟᱜ ᱠᱚᱣᱟ᱾ ᱟᱫᱚ ᱟᱹᱰᱤ ᱨᱟᱥᱤ ᱟᱹᱛᱩ ᱜᱮᱭᱟ ᱞᱮ ᱛᱚ ᱟᱫᱚ ᱧᱮᱞ ᱜᱟᱱᱚᱜᱼᱟ ᱡᱮ ᱢᱤᱼᱢᱤᱫᱴᱟᱝ ᱚᱲᱟᱜ ᱨᱮᱫᱚ ᱦᱩᱭᱩᱜ ᱠᱟᱱᱟ ᱫᱚᱥ ᱵᱟᱨᱚᱴᱤ ᱦᱟᱹᱵᱤᱡ ᱠᱚ ᱫᱚᱦᱚ ᱟᱠᱟᱜ ᱠᱚᱜᱮᱭᱟ᱾ ᱟᱞᱮ ᱚᱲᱟᱜ ᱨᱮᱫᱚ ᱚᱱᱠᱟ ᱩᱱᱟᱹᱜ ᱫᱚ ᱵᱟᱹᱱᱩᱜ ᱠᱟᱜ ᱠᱚᱣᱟ ᱡᱮ ᱯᱮᱭᱟ ᱜᱟᱱ ᱢᱮᱱᱟᱜ ᱟᱠᱟᱫ ᱠᱚᱣᱟ ᱰᱟᱹᱝᱨᱤ᱾ ᱟᱨ ᱢᱟᱱᱮ ᱰᱟᱝᱨᱤ ᱫᱚ ᱵᱟᱨᱭᱟᱜ ᱜᱮᱭᱟ ᱠᱤᱱ ᱟᱨ ᱢᱤᱫᱴᱟᱱ ᱟ ᱢᱤᱦᱩ ᱢᱮᱱᱟᱜ ᱟᱠᱟᱫᱮᱭᱟ ᱟᱨ ᱢᱮᱨᱚᱢ, ᱢᱮᱨᱚᱢ, ᱵᱷᱤᱰᱤ, ᱥᱤᱢ, ᱥᱩᱠᱨᱤ᱾ ᱜᱮᱰᱮ ᱠᱚ ᱡᱷᱚᱛᱚ ᱞᱮᱠᱟᱱ ᱠᱩᱡᱽ ᱜᱮ ᱢᱮᱱᱟᱜ ᱟᱠᱟᱫ ᱠᱚᱜᱮᱭᱟ ᱟᱨ ᱟᱯᱮ ᱚᱲᱟᱜ ᱨᱮᱫᱚ ᱪᱤᱞᱤ ᱠᱚ ᱛᱟᱦᱞᱮ ᱢᱮᱱᱟᱜ ᱠᱚᱣᱟ?
ᱟᱞᱮ ᱚᱲᱟᱜ ᱨᱮᱦᱚᱸ ᱚᱱᱠᱟ ᱰᱟᱹᱝᱨᱤ ᱫᱚ ᱦᱟᱸᱜ ᱦᱟᱸᱜ ᱱᱤᱛᱚᱜ ᱫᱚ ᱚᱱᱠᱟ ᱯᱮ ᱯᱩᱱ ᱵᱚᱪᱷᱚᱨ ᱠᱷᱚᱱ ᱦᱟᱸᱜ ᱵᱟᱝᱞᱮ ᱟᱹᱥᱩᱞ ᱟᱠᱟᱫ ᱠᱚᱣᱟ ᱛᱚ, ᱞᱟᱦᱟ ᱛᱮᱫᱚ ᱠᱚ ᱛᱟᱦᱮᱸ ᱠᱟᱱᱟ᱾ ᱠᱟᱱ ᱜᱮᱭᱟ ᱟᱨ ᱱᱤᱛᱚᱜ ᱫᱚ ᱩᱱᱠᱩ ᱢᱮᱨᱚᱢ ᱢᱮᱱᱟᱜ ᱠᱚᱣᱟ, ᱵᱷᱤᱰᱤ ᱫᱚ ᱦᱟᱸᱜ ᱵᱟᱹᱱᱩᱜ ᱠᱚᱣᱟ ᱟᱨ ᱥᱩᱠᱨᱤ ᱢᱮᱱᱟᱜ ᱠᱚᱣᱟ, ᱥᱤᱢ ᱢᱮᱱᱟᱜ ᱠᱚᱣᱟ, ᱱᱩᱠᱩ ᱠᱚ᱾
ᱚ ᱦᱚᱸ᱾
ᱦᱮᱸ ᱞᱟᱦᱟ ᱛᱮᱫᱚ ᱟᱨᱠᱤ ᱪᱟᱥ ᱞᱟᱹᱜᱤᱫ ᱛᱮ ᱱᱚᱣᱟ ᱡᱚᱭᱵᱚ ᱥᱟᱨ ᱠᱚᱵᱚᱱ ᱵᱮᱵᱚᱦᱟᱨᱮᱫ ᱠᱟᱱ ᱠᱷᱟᱹᱛᱤᱨ ᱛᱮ ᱟᱨᱠᱤ ᱦᱟᱥ ᱠᱚᱭ ᱩᱨᱵᱚᱨᱚᱛᱟᱭᱮᱫ ᱠᱟᱱ ᱛᱟᱦᱮᱱᱟ ᱥᱮ ᱞᱟᱭᱚᱝ ᱠᱚ ᱟᱨ ᱵᱟᱭ ᱵᱟᱹᱲᱤᱡ ᱮᱫ ᱛᱟᱦᱱᱟ ᱛᱚ ᱱᱮᱛᱟᱨ ᱫᱚ ᱦᱟᱸᱜ ᱱᱟᱱᱟ ᱦᱩᱱᱟᱹᱨ ᱥᱟᱨ ᱩᱰᱩᱠ ᱠᱟᱱᱟ ᱵᱟᱡᱟᱨ ᱨᱮᱛᱚ ᱱᱚᱣᱟ ᱠᱚᱵᱚᱱ ᱵᱮᱵᱚᱦᱟᱨᱮᱫ ᱠᱷᱟᱹᱛᱤᱨ ᱛᱮ ᱟᱨᱠᱤ ᱪᱮᱫ ᱠᱚ ᱠᱚᱛᱤ ᱦᱩᱭ ᱫᱟᱲᱮᱜ ᱠᱟᱱᱟ ᱛᱷᱚᱲᱟᱢ ᱞᱟᱹᱭ ᱠᱮᱭᱟ?
ᱚ ᱱᱚᱝᱠᱟ ᱚᱱᱟ ᱠᱚᱛᱮ ᱧᱮᱞᱚᱜ ᱠᱟᱱᱟ ᱡᱮ ᱱᱚᱜᱼᱚᱭ ᱚᱸ ᱦᱟᱥᱟ ᱦᱚᱸ ᱦᱩᱭᱩᱜ ᱠᱟᱱᱟ ᱵᱟᱹᱲᱤᱡᱚᱜ ᱠᱟᱱᱟ ᱵᱟᱝ ᱥᱮ᱾
ᱱᱚᱛᱮ ᱮᱸ ᱱᱚᱜᱼᱚᱭ ᱡᱮ ᱮᱸ ᱥᱟᱨ ᱠᱚᱵᱚᱱ ᱮᱢ ᱮᱫᱟ ᱚᱛᱤᱨᱤᱠᱛᱚ ᱥᱟᱨ ᱵᱚᱱ ᱮᱢ ᱮᱢᱟᱜ ᱠᱟᱱᱟ᱾ ᱚᱱᱠᱟᱛᱮ ᱦᱚᱭᱩᱜ ᱠᱟᱱᱟ ᱵᱟᱹᱫᱽ ᱨᱮ ᱡᱟᱦᱟᱸ ᱛᱤᱱᱟᱹᱜ ᱦᱩᱭᱩᱜ ᱠᱟᱱᱟ ᱡᱤᱵᱽ ᱡᱮ ᱮᱸ ᱢᱮᱱᱟᱜ ᱠᱟᱜ ᱠᱚᱚᱣᱟ᱾ ᱡᱤᱵᱽᱼᱡᱤᱣᱤ ᱠᱚ ᱢᱮᱱᱟᱜ ᱠᱟ-ᱟ᱾ ᱩᱱᱠᱩ ᱡᱷᱚᱛᱚ ᱡᱮᱢᱚᱱ ᱱᱤᱛᱳᱜ ᱫᱚ ᱦᱟᱹᱠᱩ ᱦᱚᱸ ᱚᱱᱠᱟ ᱫᱚᱠᱚ ᱧᱮᱞᱚᱜ ᱠᱟᱱᱟ ᱟᱫ ᱪᱟᱵᱟᱜ ᱠᱟᱱᱟ ᱠᱚ ᱦᱟᱹᱠᱩ ᱠᱟᱴᱠᱚᱢ ᱟ ᱩᱱᱠᱩ ᱠᱚᱦᱚᱸ ᱟᱨ ᱱᱚᱰᱮ ᱟᱹᱰᱤ ᱞᱮᱠᱟᱱ ᱠᱚᱱ ᱵᱟᱹᱫᱽ ᱨᱮ ᱦᱩᱭᱩᱜᱼᱟ ᱮᱸ ᱡᱟᱦᱟᱸ ᱞᱮᱠᱟ ᱠᱤᱡᱽ ᱜᱮ ᱦᱮᱱᱟᱜ ᱠᱟᱜ ᱠᱚᱣᱟ ᱦᱟᱸᱜ᱾ ᱡᱤᱵᱽ ᱡᱤᱣᱤ ᱛᱮᱫ ᱡᱤᱵᱽ ᱠᱚ᱾ ᱩᱱᱠᱩ ᱫᱚ ᱪᱤᱞᱤ ᱦᱚᱸ ᱵᱟᱠᱚ ᱧᱮᱞᱚᱜ ᱠᱟᱱᱟ᱾ ᱚᱱᱠᱟᱛᱮ ᱟᱨ ᱱᱚᱜᱼᱚᱭ ᱞᱮᱸᱰᱮᱫ ᱠᱚ ᱚᱱᱟ ᱡᱩᱫᱤ ᱦᱟᱥᱟ ᱡᱮ ᱚᱱᱟ ᱥᱟᱨ ᱵᱚᱱ ᱮᱢᱟᱜ ᱠᱟᱱᱟ ᱛᱚ ᱟᱫᱚ ᱚᱸᱰᱮ ᱠᱷᱚᱱ ᱩᱱᱠᱩ ᱞᱮᱸᱰᱮᱫ ᱠᱚᱫᱚ ᱡᱚᱛᱚ ᱠᱚ ᱟᱫ ᱪᱟᱵᱟᱜ ᱠᱟᱱᱟ ᱛᱟᱦᱚᱞᱮ ᱚᱱᱟ ᱞᱮᱸᱰᱮᱫ ᱦᱚᱸᱛᱚ ᱢᱤᱫᱴᱟᱝ ᱦᱟᱸᱥᱟᱭ ᱨᱟᱣᱟᱞᱟ ᱥᱮ ᱦᱟᱥᱟ ᱩᱨᱵᱚᱨ ᱨᱮ ᱢᱤᱫᱴᱟᱹᱝ ᱥᱟᱦᱟᱡᱚ ᱮᱢᱟ ᱥᱮ ᱟᱹᱰᱤ ᱞᱮᱠᱟᱱ ᱠᱩᱡ ᱚᱸ-ᱼ ᱚᱱᱠᱟ ᱡᱤᱭᱟᱹᱞᱤ ᱡᱟᱦᱟᱸᱭ ᱢᱮᱱᱟᱜ ᱩᱨᱵᱚᱨ ᱠᱚᱫᱚ ᱫᱚᱦᱚᱭᱟ ᱟᱫᱚ ᱩᱱᱠᱩ ᱢᱟ ᱡᱷᱚᱛᱚ ᱥᱟᱨ ᱵᱤᱥ ᱛᱮᱵᱚᱱ ᱮᱸ ᱜᱚᱡᱽ ᱪᱟᱵᱟᱭᱮᱫ ᱠᱚᱣᱟ ᱦᱮᱸ ᱥᱮ᱾
ᱦᱚᱸ ᱟᱹᱰᱤ ᱱᱟᱯᱟᱭ ᱠᱟᱛᱷᱟᱢ ᱞᱟᱹᱭ ᱠᱮᱭᱟ ᱟᱰᱹᱰᱤ ᱟᱸ ᱟᱢᱟᱜ ᱠᱟᱛᱷᱟ ᱟᱸᱡᱚᱢ ᱛᱮ ᱟᱹᱰᱤ ᱨᱟᱹᱥᱠᱟᱹᱧ ᱵᱩᱡᱷᱟᱹᱣ ᱠᱮᱫᱟ ᱡᱮ ᱥᱟᱹᱨᱤᱜᱮ ᱱᱮᱛᱟᱨ ᱫᱚ ᱦᱟᱸᱜ ᱱᱟᱱᱟ ᱦᱩᱱᱟᱹᱨ ᱥᱟᱨ ᱵᱚᱱ ᱵᱮᱵᱚᱦᱟᱨᱮ-ᱟ ᱡᱮ ᱵᱟᱹᱲᱛᱤ ᱯᱷᱚᱥᱚᱞ ᱟᱨ ᱪᱟᱣ ᱠᱷᱟᱹᱛᱤᱨ ᱛᱮ ᱟᱭᱢᱟ ᱞᱮᱠᱟᱱ ᱪᱟᱥ ᱠᱚᱵᱚᱱ ᱵᱮᱵᱚᱦᱟᱨᱮᱼᱟ ᱛᱚ ᱚᱱᱟ ᱠᱷᱟᱹᱛᱤᱨ ᱛᱮ ᱟᱵᱚᱣᱟᱜ ᱱᱚᱣᱟ ᱞᱟᱭᱚᱝ ᱦᱚᱸ ᱵᱟᱹᱲᱤᱡᱚᱜ ᱠᱟᱱᱟ, ᱟᱨ ᱥᱟᱶ ᱥᱟᱶᱛᱮ ᱱᱚᱣᱟ ᱡᱟᱦᱟᱸ ᱫᱚ ᱦᱟᱹᱠᱩ, ᱠᱟᱴᱠᱚᱢ ᱥᱮ ᱨᱚᱠᱚᱡᱽ, ᱜᱚᱸᱜᱟ ᱠᱚ ᱵᱟᱹᱫ ᱵᱟᱹᱭᱦᱟᱹᱲ ᱠᱚᱨᱮ ᱠᱚ ᱧᱟᱢᱚᱜ ᱠᱟᱱ ᱛᱟᱦᱮᱸᱱᱟ ᱛᱚ ᱦᱟᱹᱜ ᱞᱟᱦᱟᱛᱮ ᱡᱟᱦᱟᱸ ᱯᱚᱨᱤᱢᱟᱱ ᱴᱩᱠᱩ ᱡᱟᱦᱟᱸ ᱵᱟᱹᱲᱛᱤ ᱯᱚᱨᱤᱢᱟᱱ ᱴᱩᱠᱩ ᱧᱮᱞᱚᱜ ᱠᱟᱱ ᱛᱟᱸᱦᱮᱱᱟ ᱟᱨ ᱱᱤᱛᱚᱜ ᱫᱚ ᱟᱨᱠᱤ ᱠᱚᱢ ᱪᱟᱞᱟᱣ ᱠᱟᱱᱟ, ᱱᱚᱣᱟ ᱰᱟᱦᱟᱨ ᱠᱷᱟᱹᱛᱤᱨ ᱛᱮᱜᱮ᱾
ᱦᱳᱭ ᱦᱳᱭ ᱮᱠᱫᱚᱢ ᱥᱟᱹᱨᱤ ᱠᱟᱛᱷᱟ ᱜᱮᱢ ᱞᱟᱹᱭ ᱠᱟᱜ-ᱟ᱾ ᱟᱨ ᱦᱮᱸ
ᱦᱮᱸ ᱞᱟᱹᱭ ᱵᱤᱱ ᱞᱟᱹᱭ ᱢᱮ ᱾
ᱦᱳᱭ ᱞᱟᱹᱭ ᱤᱫᱟᱹᱧ ᱛᱟᱦᱚᱞᱮ ᱚᱱᱠᱟ ᱫᱚ ᱤᱭᱟᱹ ᱟᱸ ᱪᱮᱫ ᱫᱟᱨᱮ ᱠᱚᱯᱮ ᱨᱚᱦᱚᱭ ᱵᱟᱲᱟ ᱟᱠᱟᱜ ᱜᱮᱭᱟ ᱚᱱᱟ ᱚᱲᱟᱜ ᱵᱟᱲᱜᱮ ᱠᱚᱨᱮ? ᱠᱤᱝᱵᱟ ᱚᱱᱠᱟ ᱵᱟᱜᱟᱱ ᱠᱚ ᱵᱟᱯᱮ ᱵᱮᱱᱟᱣ ᱟᱠᱟᱫᱟ?
ᱟᱞᱮ ᱫᱚ ᱦᱟᱸᱜ ᱚᱱᱠᱟ ᱵᱟᱜᱟᱱ ᱠᱚᱫᱚ ᱵᱟᱝᱞᱮ ᱵᱮᱱᱟᱣ , ᱛᱚ ᱚᱲᱟᱜ ᱟᱲᱮ ᱠᱚᱨᱮ ᱡᱟᱦᱟᱸ ᱵᱟᱲᱜᱮ ᱠᱚ ᱢᱮᱱᱟᱜ ᱛᱟᱞᱮᱭᱟ ᱚᱱᱠᱟ ᱡᱟᱭᱜᱟ ᱠᱚ ᱛᱚ ᱚᱱᱟ ᱠᱚᱨᱮ ᱫᱚ ᱩᱞ, ᱠᱟᱱᱴᱷᱟᱲ ᱟᱨ ᱡᱚᱡᱚ ᱫᱟᱨᱮ ᱠᱚ ᱢᱮᱱᱟᱜ ᱛᱟᱞᱮᱭᱟ ᱥᱮ ᱟᱢᱲᱟ ᱫᱟᱨᱮ ᱠᱚ᱾
ᱦᱳᱭ ᱦᱳᱭ ᱟᱨ ᱞᱟᱹᱭ ᱫᱚᱠᱚ ᱪᱮᱛᱟ ᱚᱱᱟ ᱤᱭᱟᱹ ᱵᱟᱲᱮ ᱫᱟᱨᱮ ᱨᱚᱦᱚᱭ ᱞᱮ ᱠᱷᱟᱱ ᱥᱮ ᱵᱷᱟᱜᱤ ᱚᱠᱥᱤᱡᱮᱱ ᱥᱮ ᱢᱤᱫᱴᱟᱹᱝ ᱵᱟᱲᱮ ᱫᱟᱨᱮ ᱨᱚᱦᱚᱭ ᱞᱮᱠᱷᱟᱱ ᱱᱟᱯᱟᱭᱟ ᱠᱚ ᱞᱟᱹᱭᱟ ᱾ ᱠᱤᱱᱛᱩ ᱪᱮᱫ ᱠᱷᱟᱹᱛᱤᱨ ᱱᱟᱯᱟᱭᱟ ᱚᱱᱟ ᱠᱟᱹᱴᱤᱡ ᱫᱚᱢᱮ ᱫᱚ ᱵᱟᱹᱧ ᱵᱟᱲᱟᱭᱟ ᱠᱟᱹᱴᱤᱡ ᱮᱢ ᱞᱟᱹᱭ ᱟᱹᱧ ᱞᱮᱠᱷᱟᱱ ᱱᱟᱯᱟᱭ ᱠᱚᱜ-ᱟ ᱾
ᱦᱮᱸ ᱦᱮᱸ ᱟᱹᱰᱤ ᱱᱟᱯᱟᱭ ᱠᱩᱠᱞᱤᱢ ᱫᱚᱦᱚ ᱟᱠᱟᱫᱟ᱾ ᱡᱮ ᱵᱟᱲᱮ ᱫᱟᱨᱮ ᱛᱚ ᱦᱮᱸ ᱚᱱᱟ ᱠᱷᱚᱱᱟᱜ ᱫᱚ ᱟᱵᱚ ᱥᱤᱛᱩᱝ ᱥᱚᱢᱚᱭ ᱩᱢᱩᱞᱮ ᱮᱢᱟᱵᱚ ᱟᱨᱠᱤ ᱟᱨ ᱚᱸᱰᱮᱢ ᱡᱤᱨᱟᱹᱣ ᱞᱮᱱᱠᱷᱟᱱ ᱫᱚ ᱢᱚᱡᱽ ᱜᱮ ᱵᱩᱡᱷᱟᱹᱜ-ᱟ, ᱟᱨ ᱚᱱᱟ ᱨᱮᱱᱟᱜ ᱡᱚ ᱟᱨᱠᱤ ᱵᱮᱥᱤ ᱵᱚᱲᱚ ᱫᱚ ᱵᱟᱝ ᱦᱩᱭᱩᱜ-ᱟ ᱾ ᱡᱩᱫᱤ ᱚᱸᱰᱮᱢ ᱩᱢᱩᱞ ᱞᱮᱱᱠᱷᱟᱱ ᱫᱚ ᱦᱟᱸᱜ ᱚᱱᱟ ᱨᱮᱱᱟᱜ ᱡᱚ ᱛᱮᱫᱚ ᱟᱨᱠᱤ ᱟᱢᱟᱜ ᱠᱷᱩᱛᱤ ᱫᱚ ᱵᱟᱝ ᱦᱩᱭᱩᱜ ᱛᱟᱢᱟ ᱡᱩᱫᱤ ᱧᱩᱨᱩ ᱟᱢ ᱠᱷᱟᱱ ᱫᱚ ᱚᱱᱟᱛᱮ ᱦᱟᱸᱜ ᱟᱨᱠᱤ ᱵᱷᱟᱞᱮ ᱦᱩᱭᱩᱜ-ᱟ ᱟᱫᱚ ᱤᱧᱫᱩᱧ ᱢᱚᱱᱮᱭᱮᱫ᱾
ᱟᱹᱰᱤ ᱢᱚᱡᱽ ᱠᱟᱛᱷᱟᱢ ᱞᱟᱹᱭ ᱠᱮᱫᱟᱢ ᱟᱨ ᱚᱱᱟ ᱞᱟᱹᱭ ᱤᱧ ᱡᱮ ᱡᱷᱚᱛᱚ ᱞᱮᱠᱟᱱ ᱫᱟᱨᱮ ᱜᱮ ᱨᱚᱦᱚᱭ ᱠᱟᱜ ᱫᱚ ᱱᱟᱯᱟᱭᱟ ᱵᱟᱝ ᱥᱮ᱾
ᱦᱩᱸ ᱾
ᱟᱨ ᱱᱤᱛᱳᱜ ᱱᱚᱜ-ᱚᱭ ᱡᱮ ᱫᱟᱜ ᱮᱜ-ᱟᱭ ᱫᱚᱢᱮ ᱫᱟᱜ ᱮᱜ-ᱟᱭ, ᱛᱚ ᱱᱚᱜ-ᱚᱭ ᱟᱸ ᱤᱭᱟᱹ ᱠᱚ ᱡᱮᱢᱚᱱ ᱡᱟᱦᱟᱸ ᱫᱚ ᱚᱱᱟ ᱪᱮᱛᱟᱱ ᱨᱮᱱᱟᱜ ᱚᱱᱟ ᱵᱚᱡᱽᱨᱚ ᱥᱮ ᱦᱩᱭᱩᱜ ᱠᱟᱱᱟ ᱪᱮᱴᱮᱨ ᱥᱮ ᱴᱷᱮᱨ ᱠᱚ ᱧᱩᱨᱩᱜ ᱠᱟᱱ ᱫᱚ ᱚᱱᱟ ᱫᱚ ᱪᱮᱫ ᱠᱟᱨᱚᱱ ᱛᱮ ᱩᱱᱟᱹᱜ ᱵᱟᱹᱲᱛᱤ ᱧᱩᱨᱩᱜ ᱠᱟᱱᱟ? ᱡᱟᱦᱟᱸ ᱚᱱᱟ ᱱᱤᱭᱟᱹ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜ-ᱟ ᱾
ᱦᱮᱸ ᱦᱮᱸ ᱛᱚ ᱱᱚᱣᱟ ᱪᱮᱠᱟ ᱛᱚ ᱟᱨᱠᱤ ᱱᱚᱜ-ᱚᱭ ᱵᱟᱹᱲᱛᱤ ᱫᱟᱨᱮ ᱠᱚ ᱵᱚᱱ ᱢᱟᱜ-ᱮᱜ ᱠᱟᱱ ᱠᱷᱟᱹᱛᱤᱨ ᱛᱮ ᱟᱨᱠᱤ ᱱᱚᱣᱟᱻ ᱞᱟᱭᱚᱝ ᱦᱚᱸ ᱟᱨ ᱚᱱᱟ ᱞᱟᱭᱚᱝ ᱨᱮᱱᱟᱜ ᱞᱚᱞᱚ ᱵᱟᱹᱲᱛᱤᱜ ᱠᱟᱱᱟ ᱾ ᱱᱚᱜ ᱟᱫᱚ ᱦᱟᱸᱜ ᱚᱠᱛᱚ ᱦᱚᱸ ᱢᱩᱪᱟᱹᱫᱚᱜ ᱪᱟᱞᱟᱣ ᱮᱱᱟ ᱛᱚ ᱟᱰᱤ ᱨᱟᱹᱥᱠᱟ‍ᱹᱧ ᱵᱩᱡᱷᱟᱹᱣ ᱠᱮᱫᱟ ᱟᱢ ᱥᱟᱶᱛᱮ ᱜᱟᱞᱢᱟᱨᱟᱣ ᱠᱟᱛᱮᱜ, ᱛᱚ ᱟᱢ ᱦᱚᱸ ᱞᱟᱭᱚᱝ ᱵᱚᱝᱪᱟᱣ ᱨᱮᱱᱟᱜ ᱠᱩᱨᱩ ᱢᱩᱴᱩᱭ ᱢᱮ ᱤᱧ ᱦᱚᱸ ᱞᱟᱭᱚᱝ ᱵᱧᱪᱟᱣ ᱨᱮᱱᱟᱜ ᱤᱧ ᱠᱩᱨᱩ ᱢᱩᱴᱩᱭᱟ ᱾ ᱡᱷᱚᱛᱚ ᱦᱚᱲ ᱟᱵᱚ ᱞᱟᱭᱚᱝ ᱵᱟᱧᱪᱟᱣ ᱨᱮᱱᱟᱜ ᱵᱚᱱ